ᱦᱳᱭ
ᱦᱮᱸ ᱡᱚᱦᱟᱨ ᱜᱮ᱾
ᱟᱪᱪᱷᱟ ᱜᱚᱝᱠᱮ ᱟᱹᱞᱤᱧᱟᱜ ᱱᱚᱣᱟ ᱨᱚᱲ ᱟᱸᱡᱚᱢ ᱧᱚᱜ ᱠᱟᱱᱟ?
ᱦᱮᱸ ᱟᱸᱡᱚᱢ ᱧᱟᱢᱚᱜ ᱠᱟᱱ ᱛᱟᱵᱤᱱᱟ ᱵᱷᱟᱹᱜᱤ ᱜᱮ᱾
ᱟᱪᱪᱷᱟ ᱟᱵᱮᱱᱟᱜ ᱦᱚᱸ ᱟᱸᱡᱚᱢ ᱧᱟᱢᱚᱜ ᱠᱟᱱᱟ ᱟᱹᱰᱤ ᱢᱚᱸᱡᱽ ᱜᱮ᱾
ᱪᱮᱜ‌ ᱵᱤᱱ ᱪᱤᱠᱟᱹᱭᱫᱟ?
ᱦᱮᱸ ᱱᱤᱛᱚᱜ ᱫᱚ ᱡᱚᱢ ᱵᱟᱲᱟ ᱠᱟᱛᱮᱜ ᱱᱷᱟᱜ ᱞᱤᱧ ᱫᱩᱲᱩᱵ ᱟᱠᱟᱱᱟ᱾ ᱦᱳᱭ ᱟᱹᱵᱤᱱ ᱜᱮ ᱛᱟᱦᱚᱞᱮ ᱪᱮᱫ ᱵᱤᱱ ᱪᱤᱠᱟᱹᱭᱫᱟ?
ᱟᱹᱞᱤᱧᱟᱜ ᱫᱩᱲᱩᱵ ᱠᱟᱛᱮᱜ ᱡᱤᱨᱟᱹᱣ ᱦᱩᱭᱩᱜ ᱠᱟᱱᱟ,
ᱟᱪᱪᱷᱟ ᱛᱟᱦᱚᱞᱮ ᱜᱚᱝᱠᱮ ᱢᱤᱫᱴᱟᱝ ᱠᱩᱠᱞᱤ ᱛᱟᱦᱮᱸᱜ ᱠᱟᱱᱟ,
ᱦᱮᱸ ᱞᱟᱹᱭ ᱵᱤᱱ?
ᱟᱪᱪᱷᱟ ᱟᱭᱢᱟ ᱡᱟᱭᱜᱟ ᱨᱮ ᱧᱮᱞᱚᱜ ᱠᱟᱱᱟ ᱛᱮᱦᱮᱧ ᱱᱚᱣᱟ ᱥᱚᱨᱦᱟᱭ ᱥᱟᱸᱶ ᱥᱟᱸᱶᱛᱮ ᱠᱚ ᱥᱟᱠᱨᱟᱛᱚᱜ ᱠᱟᱱᱟ᱾ ᱟᱪᱪᱷᱟ ᱜᱚᱝᱠᱮ ᱱᱚᱜ ᱠᱟ ᱟᱯᱮᱥᱮᱫ ᱦᱩᱭ ᱵᱟᱲᱟᱜ ᱜᱮᱭᱟ ᱱᱚᱝᱠᱟ ᱥᱚᱨᱦᱟᱭ ᱥᱟᱶ ᱥᱟᱶᱛᱮ ᱥᱟᱠᱨᱟᱛ ᱯᱚᱨᱚᱵᱽ ᱥᱟᱶ ᱛᱮᱠᱚ ᱢᱟᱱᱟᱣᱟ ᱾
ᱦᱮᱸ ᱟᱞᱮ ᱥᱮᱫ ᱜᱮ ᱦᱩᱭᱩᱜ ᱜᱮᱭᱟ ᱱᱚᱣᱟ ᱫᱚ ᱾
ᱦᱳᱭ ᱟᱫᱚ ᱪᱮᱫ ᱞᱮᱠᱟ ᱦᱩᱭᱩᱜ-ᱟ ᱜᱚᱝᱠᱮ ᱠᱟᱹᱴᱤᱡ ᱵᱮᱱ ᱞᱟᱹᱭ ᱞᱮᱠᱷᱟᱱ
ᱦᱩᱸ ᱾ ᱦᱩᱭ ᱫᱚ ᱟᱞᱮ ᱥᱮᱫ ᱫᱚ ᱱᱚᱝᱠᱟ ᱦᱩᱭᱩᱜ-ᱟ ᱡᱮ ᱦᱮᱸ ᱟᱞᱮ ᱡᱮᱴᱟ ᱢᱟᱜᱽ ᱪᱟᱸᱫᱳ ᱡᱮᱴᱟ ᱡᱟᱱᱩᱣᱟᱨᱤ ᱢᱟᱥ ᱢᱟᱜᱽ ᱪᱟᱸᱫᱳ ᱢᱟᱜ ᱪᱟᱸᱫᱳ ᱚᱱᱠᱟ ᱟᱨ ᱳᱭ ᱛᱟᱨᱤᱠᱷ ᱠᱷᱚᱱ ᱢᱟᱱᱮ ᱥᱩᱨᱩᱭᱟ ᱠᱤᱪᱷᱩ ᱠᱤᱪᱷᱩ ᱡᱟᱭᱜᱟ ᱠᱷᱚᱱ ᱜᱤ ᱱᱮᱰᱟ ᱟᱠᱟᱱ ᱫᱤᱱ ᱨᱮᱜᱮ ᱢᱟᱱᱮ ᱥᱚᱨᱦᱟᱭ ᱯᱚᱨᱚᱵᱽ ᱫᱚ ᱮᱛᱚᱦᱚᱵᱚᱜ ᱛᱟᱞᱮᱭᱟ ᱾
ᱛᱚ ᱯᱩᱭᱞᱩ ᱯᱩᱭᱞᱩ ᱯᱩᱭᱞᱩ ᱫᱤᱱ ᱫᱚ ᱟᱞᱮᱥᱮᱫ ᱫᱚ ᱦᱩᱭᱩᱜ ᱠᱟᱱᱟ ᱡᱮᱴᱟ ᱩᱢ ᱫᱤᱱ ᱩᱢ ᱟᱨ ᱫᱚᱥᱟᱨ ᱩᱢ ᱫᱤᱱ ᱫᱚ ᱢᱟᱱᱮ ᱤᱭᱟᱹ ᱡᱟᱦᱟᱸ ᱴᱤᱠ ᱠᱚ ᱞᱟᱭᱟ ᱩᱢ ᱫᱤᱱ ᱫᱚ ᱚᱱᱮ ᱯᱩᱡᱟᱹ ᱦᱩᱭᱩᱜ-ᱟ ᱯᱩᱡᱟᱹ ᱜᱚᱴ ᱯᱩᱡᱟᱹ ᱜᱟᱱ ᱯᱩᱡᱟᱹ ᱦᱩᱭᱩᱜ-ᱟ ᱾ ᱡᱟᱦᱟᱸ ᱩᱢ ᱩᱢ ᱦᱩᱞᱚᱜ ᱟᱨ ᱫᱚᱥᱟᱨ ᱫᱤᱱ ᱫᱚ ᱫᱚᱥᱟᱨ ᱫᱤᱱ ᱫᱚ ᱫᱟᱠᱟ ᱾
ᱫᱟᱠᱟ ᱢᱟᱱᱮ ᱫᱟᱠᱟ ᱫᱤᱱ ᱫᱚ ᱢᱟᱱᱮ ᱡᱚᱛᱚ ᱚᱲᱟᱜ ᱠᱚᱨᱮ ᱡᱤᱞ ᱫᱷᱟᱠᱟ ᱩᱛᱩ ᱡᱚᱢ ᱦᱩᱭᱩᱜ-ᱟ ᱢᱟᱱᱮ ᱡᱚ ᱛᱚ ᱢᱟᱱᱮ ᱯᱮᱲᱟ ᱠᱚᱠᱚ ᱱᱮᱶᱛᱟ ᱱᱮᱶᱛᱟ ᱠᱚ ᱛᱟᱦᱮᱱᱟ ᱾ ᱫᱟᱠᱟ ᱫᱤᱱ ᱦᱚᱸ ᱠᱚ ᱦᱤᱡᱩᱜ-ᱟ ᱛᱟᱯᱚᱨᱮ ᱛᱟᱯᱚᱨᱮ ᱦᱩᱭᱩᱜ ᱠᱟᱱᱟ ᱦᱟᱹᱠᱩ ᱦᱟᱹᱠᱩ ᱠᱟᱴᱠᱚᱢ ᱦᱟᱠᱳ ᱠᱟᱴᱠᱚᱢ ᱛᱟ-ᱛᱟ-ᱛᱟᱨᱯᱚᱨᱮ ᱠᱷᱩᱱᱴᱟᱹᱣ ᱾ ᱛᱟᱨᱯᱚᱨᱮ ᱡᱟᱹᱞᱤ ᱡᱟᱹᱞᱤ ᱡᱟᱹᱞᱤ ᱥᱟᱶᱛᱮ ᱥᱟᱠᱨᱟᱛ, ᱥᱟᱠᱨᱟᱛ ᱢᱟᱱᱮ ᱢᱟᱱᱮ ᱢᱚᱬᱮᱸ ᱫᱤᱱ ᱦᱩᱭᱩᱜ-ᱟ ᱥᱚᱨᱦᱟᱭ ᱢᱚᱬᱮ ᱫᱤᱱ ᱥᱟᱶ ᱥᱟᱶᱛᱮ ᱥᱟᱠᱨᱟᱛ ᱦᱚᱸ ᱦᱩᱭᱩᱜ ᱛᱟᱞᱮᱭᱟ ᱾ ᱟᱫᱚ ᱱᱚᱝᱠᱟ ᱟᱞᱮ ᱥᱮᱫ ᱫᱚ ᱦᱩᱭᱩᱜ-ᱟ ᱾
ᱟᱪᱪᱷᱟ ᱜᱚᱝᱠᱮ ᱾ ᱦᱳᱭ ᱜᱚᱝᱠᱮ ᱟᱹᱰᱤ ᱢᱚᱸᱡᱽ ᱞᱤᱧ ᱵᱩᱡᱷᱟᱹᱣ ᱠᱮᱜ-ᱟ ᱟᱯᱮ ᱥᱮᱱᱟᱜ ᱱᱚᱝᱠᱟ ᱟᱹᱨᱤᱪᱟᱹᱞᱤ ᱵᱤᱱ ᱞᱟᱹᱭ ᱠᱮᱜ-ᱟ ᱥᱚᱨᱦᱟᱭ ᱯᱚᱨᱚᱵᱽ ᱠᱚ ᱾ ᱟᱫᱚ ᱜᱚᱝᱠᱮ ᱟᱞᱮ ᱥᱮᱫ ᱫᱚ ᱦᱟᱸᱜ ᱟᱯᱮ ᱥᱮᱜ ᱠᱷᱚᱱ ᱫᱚ ᱡᱩᱫᱟᱹ ᱜᱮ ᱛᱟᱞᱮᱭᱟ ᱾ ᱟᱫᱚ ᱟᱞᱮᱥᱮᱫ ᱫᱚ ᱦᱟᱸᱜ ᱱᱚᱜ-ᱱᱚᱝᱠᱟ ᱫᱟᱸᱥᱟᱭ ᱵᱚᱸᱜᱟ ᱢᱩᱪᱟᱹᱫ ᱥᱟᱶ ᱥᱟᱶᱛᱮ ᱱᱚᱜ-ᱚᱱᱟ ᱡᱟᱦᱟᱸ ᱠᱟᱹᱞᱤ ᱯᱩᱡᱟᱹ ᱦᱩᱭᱩᱜ-ᱟ ᱦᱳᱭ ᱾ ᱠᱟᱞᱤ ᱯᱩᱡᱟᱹ ᱱᱚᱝᱠᱟ ᱫᱚᱥᱟᱨ ᱛᱮᱥᱟᱨ ᱟᱞᱮ ᱥᱮᱫ ᱫᱚ ᱦᱟᱸᱜ ᱱᱚᱝᱠᱟ ᱥᱚᱨᱦᱟᱭ ᱪᱟᱸᱫᱳ ᱨᱮ ᱦᱟᱸᱜ ᱟᱞᱮ ᱥᱚᱨᱦᱟᱭᱚᱜ-ᱟ ᱯᱚᱨᱚᱵᱚᱜ-ᱟ᱾ ᱟᱫᱚ ᱥᱚᱨᱦᱟᱭ ᱫᱚ ᱱᱚᱝᱠᱟ ᱞᱮ ᱯᱚᱨᱚᱵᱚᱜ-ᱟ ᱯᱩᱭᱞᱳ ᱢᱟᱦᱟᱸ ᱫᱚ ᱦᱟᱸᱜ ᱦᱚᱜ-ᱚᱭ ᱡᱟᱦᱟᱸ ᱞᱮᱠᱟ ᱵᱮᱱ ᱞᱟᱹᱭ ᱠᱮᱜ-ᱟ ᱩᱢ ᱢᱟᱦᱟᱸ ᱟᱯᱮ ᱥᱮᱜ ᱫᱚ ᱩᱢ ᱢᱟᱦᱟᱸ ᱦᱤᱞᱳᱜ ᱫᱚ ᱚᱲᱟᱜ ᱨᱮᱱ ᱟᱭᱳ ᱦᱚᱲ ᱠᱚᱫᱚ ᱱᱚᱝᱠᱟ ᱚᱲᱟᱜ ᱠᱚᱠᱚ ᱜᱮᱡ ᱜᱩᱨᱤᱡᱽᱟ ᱟᱨ ᱵᱟᱝ ᱱᱟᱱᱟ ᱦᱩᱱᱟᱹᱨ ᱪᱤᱛᱟᱹᱨ ᱛᱮ ᱠᱚ ᱥᱟᱡᱟᱣ ᱠᱟᱜ-ᱟ ᱨᱚᱝ ᱠᱟᱜ-ᱟ ᱠᱚ ᱟᱨ ᱱᱚᱝᱠᱟ ᱞᱩᱜᱽᱲᱤ ᱞᱟᱯᱚ ᱠᱚ ᱥᱟᱯ ᱯᱟᱭᱟ ᱟᱨ ᱵᱟᱝ ᱠᱚᱲᱟ ᱜᱤᱫᱽᱨᱟᱹ ᱠᱚ ᱟᱨ ᱦᱟᱲᱟᱢ ᱠᱚᱫᱚ ᱚᱠᱟ ᱜᱚᱴ ᱯᱩᱡᱟᱹ ᱦᱩᱭᱩᱜ-ᱟ ᱟᱞᱮ ᱥᱮᱜ, ᱡᱟᱦᱟᱸ ᱜᱚᱴ ᱯᱩᱡᱟᱹ ᱨᱮ ᱜᱚᱴ ᱴᱟᱹᱰᱤ ᱨᱮ ᱱᱚᱝᱠᱟ ᱰᱟᱹᱝᱨᱤ ᱢᱮᱨᱚᱢ ᱠᱚ
ᱞᱮᱵᱮᱫ ᱦᱚᱪᱚ ᱠᱚᱣᱟ ᱵᱤᱞᱤ ᱦᱳᱭ ᱚᱱᱟ ᱫᱤᱱ ᱫᱚ ᱟᱨ ᱚᱱᱟ ᱧᱤᱫᱟᱹ ᱜᱮ ᱦᱟᱸᱜ ᱜᱚᱝᱠᱮ ᱚᱝᱠᱟ ᱡᱟᱜᱟᱣ ᱱᱟᱜ ᱠᱚ ᱩᱰᱩᱜ-ᱟ ᱜᱟᱹᱭ ᱡᱟᱜᱟᱣ ᱦᱳᱭ᱾
ᱦᱮᱸ ᱦᱮᱸ
ᱜᱟᱹᱭ ᱠᱚᱠᱚ ᱡᱟᱜᱟᱣ ᱠᱚᱣᱟ ᱪᱩᱢᱟᱹᱲᱟ ᱠᱚ ᱠᱚ ᱱᱚᱝᱠᱟ ᱦᱩᱭᱩᱜ-ᱟ ᱩᱢ ᱢᱟᱦᱟᱸ ᱫᱚ᱾ ᱟᱫᱚ ᱫᱚᱥᱟᱨ ᱢᱟᱦᱟ ᱦᱤᱞᱳᱜ ᱫᱚ ᱟᱞᱮ ᱥᱮᱫ ᱫᱚ ᱱᱚᱜ-ᱚᱱᱟ ᱵᱚᱸᱜᱟᱜ ᱢᱟᱦᱟ ᱦᱳᱭ, ᱵᱚᱸᱜᱟ ᱢᱟᱦᱟ
ᱦᱚᱸ
ᱟᱸ ᱯᱤᱴᱷᱟᱹ ᱞᱟᱴᱷᱟ ᱢᱟᱦᱟ ᱠᱚ ᱞᱮᱭᱟ ᱦᱳᱭ᱾
ᱦᱮᱸ ᱦᱮᱸ
ᱠᱟ ᱯᱟᱛᱲᱟ ᱯᱤᱴᱷᱟᱹ ᱨᱮ ᱱᱚᱝᱠᱟ ᱥᱩᱠᱨᱤ ᱡᱤᱞ ᱠᱚ ᱯᱤᱴᱷᱟᱹᱭᱟ ᱦᱮᱸ᱾ ᱟᱭᱢᱟ ᱞᱮᱠᱟᱱ ᱟᱫᱚ ᱯᱮᱲᱟ ᱠᱚᱠᱚ ᱦᱮᱡ ᱠᱚᱜᱟ ᱛᱚ ᱥᱟᱱᱟᱢᱟᱜ ᱜᱮ ᱦᱟᱯᱲᱟᱢ ᱠᱚ ᱧᱩᱛᱩᱢ ᱛᱮ ᱠᱟᱹᱴᱤᱡ ᱞᱮ ᱪᱚᱰᱚᱨᱟ ᱤᱱᱟᱹ ᱛᱟᱭᱚᱢ ᱦᱟᱸᱜ ᱡᱚᱢ ᱞᱮᱠᱟ ᱡᱚᱢ ᱞᱮ ᱮᱛᱚᱦᱚᱵᱟ᱾ ᱥᱟᱱᱟᱢ ᱞᱮ ᱡᱚᱢᱟ ᱚᱱᱟ ᱫᱤᱱ ᱫᱚ ᱦᱟᱸᱜ ᱡᱚᱢᱟᱞᱮ ᱧᱩᱭᱟᱞᱮ ᱱᱚᱝᱠᱟ ᱵᱷᱟᱵ ᱛᱮᱜᱮ ᱯᱟᱨᱚᱢᱚᱜ ᱛᱟᱞᱮᱭᱟ᱾ ᱛᱟᱦᱞᱮ ᱜᱚᱝᱠᱮ ᱟᱯᱮ ᱥᱮᱫ ᱫᱚ ᱠᱷᱩᱱᱴᱟᱹᱣ ᱫᱚ ᱦᱟᱸᱜ ᱱᱚᱣᱟ ᱫᱚ ᱮᱸ ᱪᱮᱜ ᱛᱮᱯᱮ ᱠᱷᱩᱱᱴᱟᱹᱣ ᱠᱚᱣᱟ ᱱᱚᱠᱟ ᱦᱟᱨᱛᱟ ᱠᱚᱛᱮ ᱥᱮ ᱱᱚᱜ-ᱱᱟ ᱵᱚᱥᱛᱟ ᱚᱲᱮᱡ ᱠᱚᱛᱮ?
ᱠᱷᱩᱱᱴᱟᱹᱣ ᱫᱚ ᱟᱯᱮ ᱟᱯᱮ ᱥᱮᱫ ᱫᱚ ᱪᱮᱞᱠᱟ ᱚᱠᱟ ᱟᱹᱛᱩ ᱠᱚᱫᱚ ᱟᱞᱮ ᱥᱮᱜ ᱫᱚ ᱵᱷᱮᱜᱟᱨ ᱜᱮᱭᱟ ᱟᱫᱚ ᱠᱷᱩᱱᱴᱟᱹᱣ ᱫᱤᱱ ᱫᱚ
ᱡᱮ ᱟᱞᱮ ᱴᱷᱮᱡ ᱫᱚ ᱥᱚᱨᱦᱟᱭᱚᱜ ᱠᱟᱱ ᱛᱟᱦᱮᱸᱫ ᱛᱚ ᱱᱮᱛᱟᱨ ᱫᱤᱱ ᱫᱚ ᱱᱚᱝᱠᱟ ᱫᱚ ᱠᱷᱩᱱᱴᱟᱹᱣ ᱫᱚ ᱵᱟᱜ ᱢᱟᱱᱟᱣ ᱛᱚ ᱢᱟᱱᱮ ᱫᱤᱱ ᱴᱟ ᱫᱚ ᱠᱚ ᱦᱩᱭᱩᱜ ᱜᱮᱭᱟ ᱟᱫᱚ ᱱᱮᱛᱟᱨ ᱫᱚ ᱠᱷᱩᱱᱴᱟᱹᱣ ᱫᱚ ᱵᱟᱝ ᱦᱩᱭᱩᱜ ᱜᱮᱭᱟ ᱥᱮᱫᱟᱭ ᱠᱚᱫᱚ ᱦᱩᱭᱩᱜ ᱛᱟᱦᱮᱱ ᱛᱚ ᱱᱮᱛᱟᱨ ᱫᱚ ᱚᱱᱠᱟ ᱫᱚ ᱢᱟᱱᱮ ᱵᱟᱝ ᱦᱩᱭᱩᱜ ᱜᱮᱭᱟ ᱢᱟᱱᱮ ᱠᱤᱪᱷᱩ ᱠᱤᱪᱷᱩ ᱡᱟᱭᱜᱟ ᱨᱮ ᱢᱟᱱᱮ ᱜᱟᱹᱭ ᱰᱟᱹᱝᱨᱤ ᱵᱟᱠᱚ ᱛᱟᱦᱮᱸ ᱞᱮᱱᱠᱷᱟᱱ ᱢᱟᱱᱟᱣ ᱵᱟ ᱛᱟᱣ ᱫᱚ ᱵᱟᱝ ᱦᱩᱭᱩᱜ ᱜᱮᱭᱟ ᱦᱩᱭ ᱫᱚ ᱪᱮᱫ ᱞᱮᱠᱟ ᱚᱱᱮ ᱰᱟᱦᱟᱨ ᱰᱟᱦᱟᱨ ᱢᱟᱱᱮ ᱟᱛ ᱦᱚ ᱦᱚᱲ ᱡᱮᱴᱟ ᱦᱚᱜ ᱟᱛᱳ ᱛᱮᱦᱮᱱᱟ ᱟᱛᱳ ᱦᱚᱨ ᱦᱚᱨ ᱦᱚ ᱢᱟᱱᱮ ᱟᱛᱳ ᱢᱩᱪᱟᱹᱫ ᱠᱷᱚᱱ ᱠᱩᱞᱦᱤ ᱢᱩᱪᱟᱹᱫ ᱫᱷᱟᱹᱵᱤᱡ ᱛᱮ ᱦᱚᱨ ᱦᱚᱨᱛᱮ ᱢᱟᱱᱮ ᱜᱟᱹᱭ ᱠᱩ ᱠᱷᱩᱱᱴᱟᱹᱣ ᱠᱚᱣᱟ ᱜᱟᱹᱭ ᱠᱚ ᱢᱟᱱᱮ ᱜᱟᱹᱭ ᱠᱚ ᱜᱩᱨᱤᱡ ᱢᱚᱸᱡᱽ ᱛᱮ ᱠᱷᱩᱱᱴᱟᱹᱣ ᱠᱚᱣᱟ ᱠᱚ ᱢᱟᱱᱮ ᱢᱟᱜᱼ- ᱠᱚ ᱵᱤᱫᱟ ᱢᱟᱜ ᱵᱤᱫ ᱠᱷᱩᱱᱴᱟᱹᱣ ᱠᱟᱠᱚᱣᱟ᱾ ᱟ ᱠᱷᱩᱱᱴᱟᱹᱣ ᱠᱚᱣᱟ ᱠᱚ ᱠᱷᱩᱱᱴᱟᱹᱣ ᱥᱟᱶᱛᱮ ᱟᱛᱳ ᱢᱚᱬᱮ ᱚᱲᱟᱜ ᱛᱩᱢᱫᱟᱜ ᱴᱟᱢᱟᱠ ᱛᱮ
ᱟᱠᱚᱣᱟᱜ ᱢᱟᱱᱮ ᱪᱮᱫ ᱞᱮᱠᱟ ᱟᱛᱮ ᱠᱟᱹᱢᱤ ᱠᱟᱹᱢᱤ ᱠᱟᱹᱢᱤ ᱟᱹᱨᱤᱪᱟᱹᱞᱤ ᱦᱳᱭᱳᱜ ᱜᱮᱭᱟ ᱚᱱᱠᱟ ᱟᱛᱮᱜ ᱠᱚ ᱠᱟᱹᱢᱤ ᱠᱟᱹᱢᱤ ᱠᱚ ᱠᱚᱨᱟᱣ ᱤᱫᱤᱭᱟ ᱥᱟᱶ ᱥᱟᱶ ᱛᱮ ᱮᱸᱻ ᱠᱷᱩᱱᱴᱟᱹᱣ ᱦᱩᱭᱩᱜ-ᱟ ᱠᱷᱩᱱᱴᱟᱹᱣ᱾
ᱦᱳᱭ ᱜᱚᱝᱠᱮ ᱟᱞᱮ ᱥᱮᱫ ᱫᱚ ᱱᱚᱝᱠᱟ ᱜᱮ ᱦᱩᱭᱩᱜ-ᱟ ᱟᱞᱮ ᱥᱮᱫ ᱫᱚ ᱦᱟᱸᱜ ᱱᱚᱜ-ᱚ ᱱᱟ ᱥᱚᱥᱟ ᱤᱱᱟᱹ ᱚᱱᱮ ᱡᱚᱢ ᱠᱚ ᱦᱩᱭ ᱵᱟᱲᱟᱭ ᱱᱟ ᱚᱱᱮᱧ ᱞᱟᱹᱭ ᱪᱮᱫ ᱞᱮᱠᱟ᱾ ᱟᱫᱚ ᱯᱚᱨᱮ ᱫᱤᱱ ᱫᱚ ᱦᱟᱸᱜ ᱚᱱᱠᱟ ᱦᱟᱹᱠᱩ ᱠᱟᱴᱠᱚᱢ, ᱡᱟᱦᱟᱸ ᱵᱮᱱ ᱞᱟᱹᱭ ᱠᱮᱜ-ᱟ ᱚᱱᱟ ᱦᱚᱸ ᱦᱩᱭᱩᱜ ᱜᱮᱭᱟ᱾ ᱛᱚ ᱦᱚᱜ-ᱚᱝᱠᱟ ᱠᱷᱩᱱᱴᱟᱹᱣ ᱢᱟᱦᱟ ᱦᱤᱞᱳᱜ ᱫᱚ ᱚᱠᱟ ᱛᱮᱧᱟᱝ ᱛᱟᱠᱚ ᱟᱨ ᱵᱟᱝ ᱫᱟᱹᱭ ᱛᱟᱠᱚ ᱱᱩᱠᱩ ᱦᱟᱸᱜ ᱱᱮᱣᱛᱟ ᱟᱹᱜᱩ ᱟᱠᱚ ᱡᱟᱦᱟᱸ ᱠᱷᱚᱱ ᱜᱮᱠᱚ ᱛᱟᱦᱮᱱᱟ ᱛᱚ, ᱟᱫᱚ ᱚᱱᱟᱛᱮ ᱛᱮᱧᱟᱝ ᱛᱟᱠ ᱠᱚ ᱱᱚᱝᱠᱟ ᱦᱟᱸᱜ, ᱜᱟᱰᱟ ᱠᱚᱠᱚ ᱞᱟᱭᱟ ᱾ ᱟᱫᱚ ᱠᱷᱩᱱᱴᱤ ᱠᱚ ᱠᱚ ᱵᱤᱫᱟ ᱦᱮᱸ, ᱟᱫᱚ ᱚᱱᱟ ᱠᱷᱩᱱᱴᱤ ᱨᱮ ᱱᱚᱝᱠᱟ ᱯᱚᱭᱥᱟ ᱠᱚ ᱟᱨ ᱦᱮᱸ, ᱟᱭᱢᱟ ᱞᱮᱠᱟᱱᱟᱜ ᱵᱮᱞᱩᱱ ᱠᱚ ᱱᱚᱝᱠᱟᱱᱟᱜ ᱠᱚᱠᱚ ᱟᱠᱟ ᱠᱟᱜᱼᱟ ᱾ ᱦᱳᱭ, ᱟᱞᱮ ᱥᱮᱫ ᱫᱚ ᱦᱟᱸᱜ ᱱᱚᱝᱠᱟ ᱦᱟᱸᱜ ᱦᱟᱨᱛᱟ ᱨᱮᱠᱚ ᱠᱷᱩᱱᱴᱟᱹᱣ ᱠᱚᱣᱟ ᱦᱟᱨᱛᱟ ᱛᱮᱦᱟᱸᱜ, ᱰᱟᱸᱝᱨᱤ ᱦᱟᱨ
ᱦᱟᱨᱛᱟ ᱛᱮ ᱾
ᱠᱟᱰᱟ ᱦᱟᱨᱛᱟ, ᱢᱮᱨᱚᱢ ᱦᱟᱨᱛᱟ, ᱱᱚᱜᱼᱚ ᱱᱚᱝᱠᱟᱱᱟᱜ ᱛᱮᱠᱚ ᱪᱟᱨᱦᱟᱣ ᱠᱚᱣᱟ ᱾ ᱦᱳᱭ, ᱟᱫᱚ ᱰᱟᱝᱨᱤ ᱠᱚ ᱛᱚᱞ ᱠᱟᱠᱚᱣᱟ ᱛᱚᱞ ᱫᱚ ᱦᱟᱸᱜ ᱾ ᱚᱱᱟ ᱟᱛᱮ ᱠᱚ ᱠᱷᱩᱱᱴᱟᱹᱜᱼᱟ, ᱟᱫᱚ ᱨᱩᱭ ᱟᱠᱚ ᱫᱚᱢᱮ ᱦᱟᱸᱜ ᱾ ᱦᱮᱸ, ᱜᱩᱲᱫᱟᱹᱣ ᱟᱹᱪᱩᱨᱚᱜᱼᱟ ᱠᱚ ᱟᱫᱚ ᱚᱱᱠᱟ ᱟᱹᱰᱤ ᱜᱟᱱ ᱧᱮᱞ ᱦᱟᱸᱜ ᱠᱚ ᱦᱤᱡᱩᱜᱼᱟ ᱯᱩᱲᱥᱤ ᱠᱚ ᱟᱨ ᱵᱟᱝ ᱟᱹᱛᱩ ᱠᱚ ᱨᱮᱱ ᱯᱮᱲᱟ ᱠᱚ ᱥᱟᱱᱟᱢ ᱜᱮ ᱢᱤᱫ ᱥᱟᱶ ᱛᱮᱠᱚ ᱧᱮᱞᱟ ᱦᱳᱭ ᱾ ᱟᱫᱚ ᱚᱱᱟ ᱫᱤᱱ ᱫᱚ ᱦᱟᱸᱜ ᱚᱱᱠᱟ ᱠᱷᱩᱱᱴᱟᱹᱣ ᱦᱩᱭᱩᱜᱼᱟ ᱱᱚᱝᱠᱟ ᱟᱞᱮ ᱥᱮᱫ ᱫᱚ ᱾ ᱮᱸᱻ ᱼᱼ ᱠᱩᱲᱤᱴᱤ, ᱟᱨ ᱵᱟᱝ ᱯᱚᱸᱪᱤᱥᱴᱤ ᱜᱟᱱ ᱰᱟᱸᱝᱨᱤ ᱠᱚ ᱛᱚᱞ ᱠᱟᱠᱚᱣᱟ ᱦᱳᱭ ᱾
ᱦᱮᱸ ᱦᱮᱸ ᱾
ᱚᱱᱠᱟ ᱢᱟᱴᱷ ᱨᱮᱞᱮ ᱠᱷᱩᱱᱴᱟᱹᱣ ᱠᱚᱣᱟ, ᱟᱫᱚ ᱤᱱᱟᱹ ᱛᱟᱭᱚᱢ ᱫᱚ ᱦᱟᱸᱜ, ᱚᱱᱠᱟ ᱧᱤᱫᱟᱹ ᱥᱮᱫ ᱫᱚ ᱱᱚᱠᱟ ᱥᱚᱨᱦᱟᱭ ᱞᱮ ᱮᱱᱮᱡᱼᱟ ᱟᱞᱮ ᱥᱮᱫ ᱫᱚ ᱦᱮᱸ ᱾ ᱮᱠᱫᱚᱢ ᱱᱚᱝᱠᱟ ᱮᱠᱴᱟ ᱫᱷᱟᱵᱤᱡ ᱱᱟᱜ ᱞᱮ ᱮᱱᱮᱡ ᱠᱟᱜ-ᱟ, ᱟᱫᱚ ᱦᱟᱸᱜ ᱼᱼ ᱚᱱᱟ ᱫᱤᱱ ᱫᱚᱞᱮ ᱡᱟᱹᱯᱤᱫᱟ ᱦᱟᱸᱜ ᱟᱫᱚ ᱦᱮᱸ ᱾ ᱟᱫᱚ ᱟᱞᱮ ᱥᱮᱫ ᱫᱚ ᱠᱚᱞᱮ ᱮᱱᱮᱡᱼᱟ ᱾ ᱛᱟᱦᱟᱞᱮ ᱟᱯᱮ ᱥᱮᱫ ᱫᱚ ᱱᱚᱝᱠᱟ ᱠᱷᱩᱱᱴᱟᱹᱣ ᱦᱩᱭ ᱛᱟᱭᱚᱢ ᱥᱚᱨᱦᱟᱭ ᱠᱚᱫᱚ ᱯᱮ ᱮᱱᱮᱡ-ᱟ ᱥᱮ ᱵᱟᱝ?
ᱦᱮᱸ, ᱮᱱᱮᱡ ᱫᱚ ᱩᱢ ᱢᱟᱦᱟ ᱯᱚᱨᱮ ᱫᱤᱱ ᱠᱷᱟᱡ ᱜᱮ ᱾ ᱮᱱᱮᱡ ᱮᱱᱮᱡ ᱠᱚᱫᱚ ᱦᱩᱭᱩᱜ ᱜᱮᱭᱟ ᱮᱱᱮᱡ ᱥᱮᱨᱮᱧ ᱠᱚᱫᱚ, ᱢᱟᱱᱮ ᱴᱷᱤᱠ ᱥᱤᱸᱜᱟᱹᱲ ᱵᱮᱲᱟ ᱠᱷᱚᱱ ᱮᱛᱚᱦᱚᱵ ᱠᱟᱛᱮᱫ ᱳᱭᱻ ᱛᱟᱞᱟ ᱧᱤᱫᱟᱹ ᱫᱷᱟᱵᱤᱡ ᱚᱠᱚᱭ ᱫᱚ, ᱚᱠᱚᱭ ᱫᱚ ᱢᱤᱫ ᱧᱤᱫᱟᱹ ᱠᱚ ᱥᱮᱨᱮᱧ ᱡᱚᱝᱟ ᱠᱚ ᱨᱟᱹᱥᱠᱟᱹ ᱡᱚᱝᱟ ᱾ ᱱᱚᱝᱠᱟ ᱢᱟᱱᱮ ᱫᱚᱥᱟᱨ ᱫᱤᱱ ᱠᱷᱚᱡ ᱜᱮ ᱮᱛᱚᱦᱚᱵᱚᱜᱼᱟ ᱢᱩᱪᱟᱹᱫ ᱫᱷᱟᱹᱵᱤᱡ ᱾
ᱦᱳᱭ ᱦᱳᱭ ᱾
ᱟᱨ ᱮᱸ ᱫᱟᱠᱟ ᱫᱤᱱ ᱦᱤᱞᱳᱜ ᱫᱚ ᱯᱮᱲᱟ ᱠᱚ ᱦᱤᱡᱩᱜᱼᱟ, ᱥᱟᱶᱛᱮ ᱯᱮᱲᱟ ᱠᱚᱠᱚ ᱦᱤᱡᱩᱜᱼᱟ ᱯᱮᱲᱟ ᱠᱚ ᱛᱟᱦᱮᱱᱟ ᱾ ᱯᱮᱲᱟ ᱠᱚ ᱡᱚᱢ ᱧᱩ ᱠᱚ ᱦᱩᱭᱩᱜᱼᱟ ᱥᱟᱶᱛᱮ ᱚᱲᱟᱜ ᱨᱮᱱᱟᱜ ᱠᱟᱹᱢᱤ ᱠᱚ ᱠᱟᱹᱢᱤ ᱠᱚ, ᱠᱟᱹᱢᱤ ᱠᱚ ᱚᱱᱟ ᱠᱟᱹᱢᱤ ᱠᱚ ᱠᱚᱨᱟᱣᱭᱟ ᱚᱲᱟᱜ ᱨᱮᱱᱟᱜ ᱠᱚ ᱠᱟᱹᱢᱤ ᱢᱟ ᱢᱟᱱᱮ ᱢᱟᱱᱟᱣ ᱵᱟᱛᱟᱣ ᱦᱩᱭᱩᱜᱼᱟ, ᱚᱱᱟ ᱠᱚᱨᱟᱣ ᱦᱩᱭᱩᱜᱼᱟ ᱾
ᱦᱳᱭ ᱦᱳᱭ, ᱟᱞᱮ ᱥᱮᱫ ᱦᱚᱸ ᱚᱱᱠᱟ ᱜᱮ ᱦᱟᱸᱜ ᱦᱩᱭᱩᱜᱼᱟ ᱾
ᱛᱚ ᱢᱮᱱᱮᱜ ᱛᱟᱹᱦᱮᱜ ᱤᱧ ᱡᱮ ᱥᱚᱦᱨᱟᱭ ᱥᱟᱶᱛᱮ ᱛᱮᱫᱚ ᱟᱞᱮ ᱥᱟᱠᱨᱟᱛ ᱦᱩᱭᱩᱜ ᱜᱮᱭᱟ, ᱛᱚ ᱟᱯᱮ ᱥᱮᱫ ᱫᱚ ᱚᱱᱠᱟ ᱫᱚ ᱵᱟᱝ ᱦᱩᱭᱩᱜ ᱜᱮᱭᱟ ᱦᱟᱜ?
ᱟᱞᱮ ᱥᱮᱫ ᱫᱚ ᱱᱟᱦᱜ ᱚᱱᱠᱟ ᱫᱚ ᱵᱟᱝ ᱦᱩᱭᱩᱜᱼᱟ, ᱟᱞᱮ ᱥᱮᱫ ᱫᱚ ᱚᱱᱟ ᱯᱳᱥ ᱵᱚᱸᱜᱟ ᱢᱩᱪᱟᱹᱫ ᱾ ᱦᱮᱸ ᱦᱩᱲᱩ ᱠᱚ ᱡᱚᱠᱷᱚᱱ ᱦᱟᱸᱜ ᱠᱚ ᱜᱩᱲᱭᱟᱹᱣᱟ ᱡᱚᱛᱚᱱᱟᱜ ᱠᱚ ᱨᱟᱠᱟᱵ ᱪᱟᱵᱟ ᱠᱟᱛᱮᱜ ᱟᱫᱚ ᱞᱮ ᱥᱟᱠᱨᱟᱛᱚᱜᱼᱟ ᱟᱞᱮ ᱥᱮᱫ ᱫᱚ ᱾ ᱯᱩᱥ ᱵᱚᱸᱜᱟ ᱢᱩᱪᱟᱹᱫ ᱨᱮ ᱟᱫᱚ ᱥᱟᱠᱨᱟᱛ ᱫᱚ ᱦᱟᱸᱜ ᱱᱚᱝᱠᱟ ᱞᱮ ᱢᱟᱱᱟᱣᱟ ᱾ ᱯᱮ ᱢᱟᱦᱟ ᱞᱮ ᱢᱟᱱᱟᱣᱟ ᱦᱳᱭ ᱾
ᱦᱮᱸ ᱦᱮᱸ ᱾
ᱚᱱᱟ ᱦᱚᱸ ᱩᱢ ᱢᱟᱦᱟ ᱟᱨ ᱱᱚᱝᱠᱟ ᱵᱚᱸᱜᱟ ᱢᱟᱦᱟ, ᱦᱳᱭ ᱦᱚᱸᱜ-ᱚᱝᱠᱟ ᱞᱮ ᱡᱟᱞᱮ ᱢᱟᱦᱟ ᱱᱚᱝᱠᱟ ᱞᱮ ᱢᱟᱱᱟᱣ ᱜᱮᱭᱟ ᱾ ᱟᱫᱚ ᱥᱟᱠᱨᱟᱛ ᱨᱮᱫᱚ ᱦᱟᱸᱜ ᱠᱚ ᱵᱮᱡᱷᱟ ᱠᱚ ᱛᱩᱧ ᱦᱩᱭᱩᱜ ᱜᱮᱭᱟ᱾ ᱟᱨ ᱟᱠᱷᱟᱱ ᱨᱮᱦᱟᱜ ᱥᱟᱠᱨᱟᱛ ᱨᱮᱜᱮ ᱟᱞᱮᱥᱮᱫ ᱫᱚ ᱥᱮᱸᱫᱽᱨᱟ ᱞᱮ ᱪᱟᱞᱟᱜᱼᱟ᱾ ᱚᱱᱠᱟ ᱵᱤᱨ ᱛᱮ, ᱟᱫᱚ ᱡᱟᱦᱟᱱᱤᱡ ᱜᱮᱞᱮ ᱧᱟᱢᱮ ᱧᱟᱢ ᱠᱚᱣᱟ ᱥᱟᱱᱟᱢᱜ ᱞᱮ ᱥᱮᱸᱫᱽᱨᱟ ᱠᱚᱭᱟ ᱥᱩᱠᱤ ᱛᱷᱮᱠᱮ ᱠᱩᱞᱟᱹᱭ ᱛᱷᱮᱠᱮ, ᱜᱩᱰᱩ ᱛᱷᱮᱠᱮ, ᱛᱚᱨᱦᱚᱫ ᱛᱷᱮᱠᱮ, ᱡᱟᱢᱲᱩ ᱛᱷᱮᱠᱮ, ᱦᱮᱸ ᱡᱚᱛᱚᱱᱟᱜ ᱞᱮ ᱥᱮᱸᱫᱽᱨᱟ ᱠᱚᱣᱟᱞᱮ ᱥᱮ ᱟᱫᱚ ᱟᱜᱩ ᱠᱟᱭᱟᱞᱮ ᱟᱫ ᱦᱮ ᱚᱱᱠᱟ ᱞᱮ ᱡᱚᱢ ᱠᱚᱣᱟ᱾ ᱟᱫᱚ ᱵᱮᱡᱷᱟ ᱛᱩᱧ ᱟᱞᱮ, ᱟᱞᱮ ᱥᱮᱫ ᱫᱚ ᱦᱟᱜ᱾ ᱦᱳᱭ ᱦᱩᱭᱩᱜ ᱜᱮᱭᱟ, ᱟᱯᱮ ᱥᱮᱫ ᱱᱚᱣᱟ ᱵᱮᱡᱷᱟ ᱛᱩᱧ ᱦᱩᱭᱩᱜ ᱜᱮᱭᱟ ᱜᱚᱢᱝᱠᱮ?
ᱦᱮᱸ, ᱟᱞᱮ ᱥᱮᱫ ᱫᱚ ᱦᱩᱭ ᱫᱚ ᱦᱩᱭ ᱜᱮᱭᱟ ᱥᱟᱵ ᱥᱟᱠᱨᱟᱛ ᱫᱤᱱ ᱡᱮᱴᱟ ᱥᱚᱨᱦᱟᱭ ᱥᱟᱣ ᱥᱟᱣ ᱛᱮ ᱥᱟᱠᱨᱟᱛ ᱦᱩᱭᱩ ᱥᱟᱠᱨᱟᱛ ᱫᱤᱱ ᱦᱤᱞᱳᱜ ᱠᱤ ᱟᱞᱮᱭᱟᱜ ᱥᱟᱠᱨᱟᱛ ᱫᱤᱱᱴᱟ ᱢᱤᱫᱴᱮᱡ ᱡᱚᱜᱽ ᱢᱟᱹᱡᱷᱤ ᱛᱦᱮᱱᱟᱭ ᱱᱟᱭ ᱡᱚᱜᱽ ᱢᱟᱹᱡᱷᱤ ᱡᱟᱦᱟ ᱟᱭᱟᱜ ᱠᱟᱹᱢᱤ, ᱡᱚᱜᱽ ᱢᱟᱹᱡᱷᱤ ᱟᱭᱟᱜ ᱟᱹᱛᱩ ᱟᱹᱛᱩ ᱠᱷᱚᱱ ᱟᱹᱛᱩ ᱢᱩᱪᱟᱹᱫ ᱫᱷᱟᱵᱤᱪ ᱟᱡ ᱤ ᱴᱟᱢᱟᱠ ᱛᱮ ᱨᱩᱟᱭ ᱨᱩᱭᱟ ᱨᱩ, ᱨᱩ ᱦᱚᱦᱚ ᱵᱤᱨᱮᱫ ᱠᱚᱣᱟᱭ ᱡᱚᱛᱚ ᱦᱚᱲ ᱦᱚᱦᱚ ᱵᱮᱨᱤᱫ ᱠᱟᱛᱮ ᱥᱟᱶᱛᱮ, ᱱᱤᱡᱮ ᱱᱤᱡᱮ ᱚᱲᱟᱜ ᱚᱱᱟ ᱫᱟᱜ ᱛᱷᱟᱹᱨᱤ ᱨᱮ ᱫᱟᱠᱟ ᱡᱚᱢ ᱠᱟᱛᱮ, ᱟᱹᱛᱩ ᱟᱛᱳ ᱢᱲᱮ ᱦᱚᱲᱟᱜ ᱫᱟᱠᱟ ᱟᱛᱟᱝ ᱠᱚ ᱪᱟᱞᱟᱜᱼᱟ, ᱟᱛᱟᱝ ᱠᱟᱛᱮ ᱡᱚᱢ ᱵᱟᱲᱟ ᱠᱟᱛᱮ ᱚᱻ ᱢᱟᱺᱡᱷᱤ ᱵᱟᱵᱟ ᱟᱭᱟᱜ ᱟᱭᱟᱜ ᱠᱟᱹᱢᱤ ᱡᱟ ᱢᱟᱹᱡᱷᱤ ᱛᱷᱟᱱ ᱨᱮ, ᱯᱩᱡᱟᱹ ᱵᱟᱲᱟ ᱠᱟᱛᱮᱫ ᱚᱸᱰᱮ ᱠᱷᱚᱱ ᱡᱚᱛᱚ ᱢᱤᱫ ᱥᱟᱶᱛᱮ ᱡᱟᱦᱟ ᱡᱚᱜᱽ ᱢᱟᱺᱡᱷᱤ ᱴᱟᱢᱟᱠᱛᱮ ᱨᱩ ᱨᱩ ᱛᱮ ᱦᱚᱦ ᱤᱫᱤ ᱠᱣᱭᱟ ᱦᱚᱦ ᱢᱤᱫᱴᱮᱡ ᱡᱟᱣᱨᱟ ᱦᱩᱭᱩᱜᱼᱟ, ᱡᱟᱣᱨᱟ ᱠᱟᱛᱮᱜ ᱡᱚᱛᱚ ᱢᱤᱫ ᱥᱟᱶᱛᱮ ᱦᱟᱜ ᱥᱮᱸᱫᱽᱨᱟ ᱪᱟᱞᱟᱜ ᱦᱩᱭᱩᱜᱼᱟ᱾ ᱥᱮᱸᱫᱽᱨᱟ ᱪᱟᱞᱟᱣ ᱪᱟ ᱥᱟᱶ ᱥᱟᱶᱛᱮ ᱚᱸᱰᱮ ᱠᱷᱚᱱ ᱢᱟᱱᱮ ᱚᱠᱟ ᱠᱷᱚᱱ ᱥᱮᱸᱫᱽᱨᱟ ᱮᱛᱚᱦᱚᱵ ᱦᱩᱭᱩᱜᱼᱟ, ᱚᱸᱰᱮ ᱠᱷᱚᱱ ᱢᱤᱫᱴᱮᱡ ᱠᱩᱰᱤ ᱠᱩᱰᱤ ᱛᱮ ᱢᱤᱫ ᱫᱟᱜᱽ ᱦᱩᱭᱩᱜ ᱜᱮᱭᱟ, ᱚᱸᱰᱮ ᱠᱷᱚᱱ ᱫᱟᱜ ᱠᱟᱛᱮᱜ ᱚᱱᱠᱟ ᱜᱟᱛᱟᱜ ᱠᱟᱛᱮ ᱪᱟᱞᱟᱣ ᱦᱩᱭᱩᱼᱟ, ᱥᱟᱶᱛᱮ ᱚᱸᱰᱮ ᱠᱷᱚᱱ ᱥᱮᱸᱫᱽᱨᱟ ᱥᱮᱸᱫᱽᱨᱟ, ᱨᱩᱣᱟᱹᱲ ᱵᱟᱲᱟ ᱠᱟᱛᱮ ᱟᱵᱟᱨ ᱚᱲᱟᱜ ᱦᱮᱡ ᱦᱩᱭᱩᱜᱼᱟ, ᱚᱲᱟᱜ ᱦᱮᱡ ᱠᱟᱛᱮᱜ ᱚᱸᱰᱮ ᱢᱟᱱᱮ ᱛᱩᱯᱩᱱ ᱦᱩᱭᱩᱜᱼᱟ, ᱨᱩᱣᱟᱹᱲ ᱥᱚᱢᱚᱭ ᱫᱚ ᱛᱩᱯᱩ ᱵᱟᱲᱟ ᱠᱟᱛᱮᱫ ᱟᱫᱚ ᱵᱷᱮᱡᱟ ᱛᱩᱱ ᱦᱩᱭᱩᱜᱼᱟ ᱢᱩᱪᱟᱹᱫ ᱨᱮ᱾
ᱦᱳᱭ ᱦᱳᱭ, ᱟᱞᱮ ᱥᱮᱫ ᱦᱚᱸ ᱚᱱᱠᱟ ᱜᱮ ᱦᱩᱭᱩᱜᱼᱟ᱾
ᱛᱚ ᱵᱷᱮᱡᱟ ᱛᱩᱧ ᱥᱟᱶ ᱥᱟᱶᱛᱮ ᱟᱛᱳ ᱢᱚᱬᱮ ᱦᱚᱲᱟᱜ ᱠᱷᱟᱹᱡᱟᱹᱲᱤ ᱛᱟᱯᱮᱱ ᱤᱭᱟ, ᱤᱭᱟ ᱠᱚᱭ ᱦᱩᱭᱩᱜ ᱜᱮᱭᱟ᱾ ᱢᱮ ᱛᱩᱢᱫᱟᱜ ᱴᱟᱢᱟᱠ ᱟᱛᱮ, ᱢᱚᱱᱮ ᱚᱱᱮ ᱚᱝᱠᱟ ᱦᱳᱭᱳᱼᱟ᱾ ᱛᱚ ᱟᱯᱮ ᱥᱮᱫ ᱫᱚ ᱫᱚᱥᱟᱨ ᱫᱤᱱ ᱫᱚ ᱫᱚᱥᱟᱨ ᱫᱤᱱ ᱦᱤᱞᱳ ᱜᱤ, ᱥᱮᱸᱫᱽᱨᱟ ᱵᱷᱟ ᱵᱷᱮᱡᱟ ᱛᱩᱧ ᱫᱚ ᱦᱩᱭᱩᱜᱼᱟ? ᱥᱮ ᱪᱮᱫ ᱞᱮᱠᱟ ᱟᱯᱮ ᱥᱮᱫ ᱫᱚ?
ᱦᱳᱭ, ᱱᱚᱣᱟ ᱟᱠᱷᱟᱱ ᱡᱟᱛᱛᱟ ᱠᱚ ᱞᱟᱹᱭᱟ, ᱟᱫᱚ ᱟᱠᱷᱟᱱ ᱡᱛᱛᱟ ᱦᱤᱞᱳᱜ ᱫᱚ ᱱᱚᱝᱠᱟ ᱵᱮᱡᱷᱟ ᱛᱩᱧ ᱫᱚ ᱦᱟᱜ ᱵᱟᱝ ᱦᱩᱭᱩᱜᱼᱟ᱾ ᱯᱚᱨᱮᱨ ᱫᱤᱱ ᱦᱩᱭᱩᱜᱼᱟ ᱦᱳᱭ, ᱵᱩᱡᱷᱟᱹᱣ ᱟᱫᱚ ᱟᱞᱮ ᱥᱮᱫ ᱚᱱᱠᱟ ᱦᱩᱭᱩᱜᱼᱟ, ᱟᱪᱪᱷᱟ ᱜᱚᱝᱠᱮ ᱞᱟᱹᱭ ᱮᱟᱞᱤᱧ ᱚᱠᱛᱚ ᱠᱚᱦᱚᱸ ᱦᱩᱭ ᱤᱫᱤᱜ ᱠᱟᱱᱟ, ᱟᱨᱦᱚᱸ ᱨᱚᱯᱚᱲ ᱦᱩᱭᱩᱜᱼᱟ ᱱᱚᱝᱠᱟ ᱦᱳᱭ,
ᱦᱮᱸ ᱴᱷᱤᱠ ᱜᱮᱭᱟ, ᱴᱷᱤᱠ ᱜᱮᱭᱟ ᱠᱤ ᱚᱠᱮ᱾
ᱦᱳᱭ, ᱴᱷᱤᱠᱟᱹᱱ ᱜᱮᱭᱟ ᱛᱟᱦᱚᱞᱮ ᱦᱚᱭ᱾
ᱦᱤ